ᱦᱮᱞᱳ ᱦᱮᱸ ᱡᱚᱦᱟᱨ ᱜᱮ, ᱦᱮᱸ ᱡᱚᱦᱟᱨ ᱡᱚᱦᱟᱨ, ᱛᱟᱦᱚᱞᱮ ᱪᱮᱫ ᱪᱤᱠᱟᱹᱭ ᱠᱟᱱᱟ?
ᱦᱚᱭ ᱡᱤᱨᱟᱹᱣ ᱵᱟᱲᱟ ᱦᱩᱭ ᱟᱠᱟᱱᱟ᱾
ᱚ ᱟᱪᱪᱷᱟ, ᱛᱚᱵᱮ ᱱᱟᱯᱟᱭ ᱜᱮ ᱛᱚ,
ᱦᱮᱸ ᱱᱟᱯᱟᱭ ᱵᱟᱲᱟ ᱜᱮ᱾
ᱚ ᱟᱯᱮ ᱚᱱᱛᱮ ᱫᱟᱜ ᱡᱟᱹᱲᱤ ᱫᱚ ᱚᱠᱟ ᱞᱮᱠᱟ?
ᱫᱟᱜ ᱡᱟᱹᱲᱤ ᱫᱚ᱾ ᱥᱚᱠᱛᱚᱭ ᱫᱟᱜ ᱫᱟ ᱵᱟᱨᱥᱤᱧ ᱜᱟᱱ ᱠᱷᱚᱱ
ᱚ ᱟᱪᱪᱷᱟ, ᱟᱪᱪᱷᱟ, ᱟᱹᱞᱤᱧ ᱦᱚᱸ ᱦᱟᱸᱜ ᱱᱤᱛᱚᱜ ᱫᱚ ᱦᱟᱸᱜ ᱱᱟᱯᱟᱭ ᱜᱮᱭᱟ, ᱟᱨᱠᱤ ᱱᱚᱜᱼᱚᱭ ᱦᱟᱸᱜ ᱫᱩᱲᱩᱵ ᱟᱠᱟᱱᱟ ᱪᱟ ᱱᱟᱥᱛᱟ ᱠᱟᱹᱴᱤᱡ ᱢᱳᱲ ᱥᱮᱫ ᱞᱤᱧ ᱦᱮᱡ ᱟᱠᱟᱱᱟ ᱠᱚ ᱪᱟ ᱠᱚ ᱠᱟᱹᱴᱤᱡ ᱞᱤᱧ ᱧᱩ ᱠᱮᱜᱼᱟ᱾
ᱟᱪᱪᱷᱟ,
ᱛᱚᱵᱮ ᱪᱮᱫ ᱠᱚᱵᱮᱱ ᱠᱟᱹᱢᱤ ᱵᱟᱲᱟᱭ ᱮᱫ ᱠᱟᱱᱟ?
ᱟᱨ ᱱᱤᱛᱳ ᱫᱚ ᱦᱟᱸᱜ ᱱᱚᱜᱼᱚᱭ ᱪᱟᱥ ᱨᱮᱜᱮ, ᱦᱟᱸᱜ ᱡᱩᱛᱫᱟᱨ ᱪᱟᱥ ᱠᱚ ᱟᱨᱟᱢᱵᱚ ᱠᱟᱱᱟ᱾ ᱛᱚᱵᱮ ᱪᱟᱞᱟᱜ ᱠᱟᱱᱟ ᱟᱨᱠᱤ ᱡᱟᱦᱟᱸ ᱫᱚᱼᱼ ᱟᱹᱰᱤ ᱫᱤᱱ ᱦᱤᱞᱳᱜ ᱫᱟ ᱫᱟᱜ ᱫᱟᱭ ᱥᱮ ᱨᱚᱦᱚᱭ ᱠᱚ ᱦᱚᱸ ᱟᱨᱟᱢᱵᱚ ᱟᱠᱟᱱ ᱜᱮᱭᱟ, ᱟᱹᱰᱤ ᱡᱚᱲᱟ ᱞᱚᱜᱮ ᱦᱮᱸ ᱥᱮ,
ᱟᱪᱪᱷᱟ,
ᱦᱳᱭ ᱦᱳᱭ, ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱪᱮᱫ ᱪᱟᱥ ᱵᱮᱥᱤ ᱦᱩᱭᱩᱜ ᱜᱮᱭᱟ?
ᱦᱳᱭ ᱪᱟᱥ ᱠᱚᱫᱚ ᱱᱟᱦᱟᱜ ᱱᱤᱛᱚᱜ ᱫᱚ ᱦᱩᱲᱩ ᱠᱚᱜᱮ, ᱟᱨᱼᱼ
ᱫᱤᱱ ᱱᱟᱦᱟᱜ ᱦᱟᱱᱟᱴᱟᱜ ᱤᱭᱟᱹ ᱨᱮ ᱥᱟᱠ ᱥᱚᱵᱽᱡᱤ ᱠᱚᱦᱚᱸ ᱪᱟᱥ ᱵᱟᱥ ᱠᱚᱫᱚ ᱦᱩᱭᱩᱜ ᱠᱟᱱᱟ᱾
ᱦᱮᱸ ᱦᱮᱸ,
ᱡᱟᱦᱟᱸ ᱠᱚᱫᱚ ᱟᱹᱞᱩ ᱵᱮᱸᱜᱟᱲ ᱠᱚ ᱠᱚᱵᱤ ᱠᱚ,
ᱚ ᱛᱟᱞᱦᱮ ᱡᱟᱹᱥᱛᱤ ᱠᱟᱭᱛᱮ, ᱚᱠᱟᱴᱟᱜ ᱚᱠᱟᱴᱟᱜ ᱫᱚ ᱵᱤᱥᱤ ᱯᱮ ᱪᱟᱥ ᱜᱮᱭᱟ ᱜᱚᱝᱠᱮ ᱚᱱᱛᱮ ᱫᱚ?
ᱦᱳᱭ ᱥᱤᱡᱤᱱ ᱨᱮᱢᱟ ᱱᱚᱣᱟ ᱤᱭᱟᱹ ᱨᱮᱢᱟ ᱮᱱᱛᱮᱫ ᱦᱩᱲᱩ ᱜᱮ, ᱢᱮᱱ ᱫᱚ ᱟᱵᱚ ᱡᱚᱢᱼᱼ ᱮᱢᱟᱜ ᱞᱟᱹᱜᱤᱫ ᱫᱚ, ᱟᱨ
ᱟᱪᱪᱷᱟ,
ᱩᱛᱩ ᱡᱤᱱᱤᱥ ᱠᱚᱫᱚ ᱡᱟᱦᱟᱸ ᱫᱚ ᱟᱵᱚ, ᱦᱮᱸ
ᱦᱳᱭ ᱱᱚᱜᱼᱚᱭ ᱡᱮ ᱟᱵᱚ ᱜᱚᱝᱠᱮ ᱱᱚᱜᱼᱚᱭ ᱡᱮ ᱟᱥᱟᱲ ᱵᱚᱸᱜᱟ ᱟᱨ ᱛᱤᱨᱮ ᱱᱚᱜᱼᱚᱭ, ᱥᱚᱵᱽᱡᱤ ᱠᱚᱵᱚᱱ ᱪᱟᱥ ᱜᱮᱭᱟ ᱱᱚᱣᱟ ᱫᱚ ᱪᱮᱫᱠᱟ ᱡᱚᱢ ᱵᱟᱠᱷᱨᱟ ᱛᱮᱵᱚᱱ ᱪᱟᱥ ᱜᱮᱭᱟ, ᱥᱮ ᱱᱚᱝᱠᱟ ᱟᱠᱷᱨᱤᱧ ᱵᱟᱠᱷᱨᱟ ᱛᱮ?
ᱥᱚᱵᱽᱡᱤ ᱠᱚᱫᱚ ᱚᱱᱟ ᱵᱟᱡᱟᱨ ᱨᱮ ᱟᱠᱷᱨᱤᱧ ᱞᱟᱹᱜᱤᱫ ᱦᱚᱸ, ᱟᱨ ᱚᱲᱟᱜ ᱨᱮ ᱡᱚᱢ ᱵᱟᱲᱟᱭ ᱞᱟᱹᱜᱤᱫ ᱦᱚᱸ ᱵᱚᱞᱮ᱾
ᱡᱟᱹᱥᱛᱤ ᱫᱚ ᱛᱟᱦᱚᱞᱮ ᱟᱠᱷᱨᱤᱧ ᱜᱮ ᱦᱩᱭᱩᱜ ᱜᱮᱭᱟ ᱵᱟᱝ᱾
ᱦᱳᱭ,
ᱚᱻ ᱟᱪᱪᱷᱟ, ᱵᱷᱟᱜᱮ ᱜᱮ ᱛᱟᱦᱮ ᱦᱚᱜᱼᱚᱭ ᱡᱮ ᱟᱵᱚ ᱡᱚᱢ ᱦᱚᱸ ᱡᱚᱢ ᱥᱟᱶᱛᱮ ᱟᱵᱩᱣᱟᱜ ᱡᱚᱢᱟᱜ ᱦᱚᱸ ᱦᱩᱭᱩᱜ ᱠᱟᱱᱟ, ᱚᱱᱟ ᱥᱟᱶ ᱛᱮ ᱟᱵᱚ ᱚᱸᱰᱮ ᱠᱷᱚᱱᱟᱜ ᱯᱚᱭᱥᱟ ᱵᱚᱱ ᱧᱟᱢ ᱮᱫᱟ ᱦᱮᱸ ᱥᱮ ᱵᱟᱝ᱾
ᱦᱳᱭ,
ᱱᱚᱣᱟ ᱫᱚ ᱢᱤᱫᱴᱮᱱ ᱟᱹᱰᱤ ᱵᱷᱟᱹᱜᱤ, ᱡᱟᱦᱟᱸ ᱟᱢᱟᱜ ᱡᱚᱢᱟᱜ ᱦᱚᱸ ᱦᱩᱭᱩᱜ ᱠᱟᱱᱟ᱾ ᱱᱛᱮ ᱠᱟᱹᱣᱰᱤ ᱦᱚᱸ ᱦᱩᱭᱩᱜ ᱠᱟᱱᱟ ᱦᱮᱸᱥᱮ᱾
ᱦᱚᱻ
ᱦᱳᱭ ᱦᱳᱭ, ᱡᱟᱦᱟᱸ ᱫᱚ ᱱᱚᱣᱟ ᱢᱤᱫ ᱯᱚᱠᱠᱷᱮ ᱫᱚ ᱚᱱᱟ ᱵᱟᱱᱟᱨ ᱥᱮᱱᱟᱜ ᱜᱮ ᱡᱟᱦᱟᱸ ᱫᱚ ᱠᱤᱨᱤᱧ ᱠᱟᱛᱮᱜ ᱡᱚᱢ ᱵᱟᱝ ᱦᱩᱭᱩᱜ ᱠᱟᱱᱟ, ᱡᱟᱦᱟᱸ ᱫᱚ ᱥᱚᱵᱽᱡᱤ ᱠᱚ ᱨᱮᱱᱟᱜ ᱛᱚ ᱟᱹᱰᱤ ᱢᱟᱱᱮ, ᱟᱹᱰᱤ ᱜᱮ ᱫᱟᱢ ᱜᱮᱭᱟ ᱥᱮ᱾
ᱦᱳᱭ, ᱟᱨ ᱚᱱᱛᱮ ᱫᱚ ᱥᱚᱵᱽᱡᱤ ᱠᱚᱫᱚ ᱟᱯᱮ ᱪᱮᱫ ᱯᱮ ᱪᱟᱥ ᱵᱟᱲᱟᱭ ᱫᱟ᱾
ᱥᱚᱵᱽᱡᱤ ᱠᱚᱫᱚ ᱦᱟᱸᱜ ᱟᱞᱮ ᱱᱚᱛᱮ ᱫᱚ, ᱡᱮᱢᱚᱱ ᱟᱹᱞᱩ ᱵᱮᱸᱜᱟᱲ ᱠᱚᱱᱰᱷᱟ ᱯᱚᱴᱚᱞ, ᱮᱜ ᱛᱟᱯᱚᱨᱮ ᱦᱩᱭᱩᱜ ᱠᱟᱱᱟ ᱵᱷᱚᱨᱵᱚᱴᱤ ᱯᱩᱨᱟᱹᱭ ᱠᱷᱟᱲᱟ ᱠᱟᱹᱨᱡᱤ ᱟᱲᱟᱜ᱾ ᱟᱹᱰᱤ ᱨᱚᱠᱚᱢᱟᱜ ᱡᱷᱚᱛᱚ ᱨᱚᱠᱚᱢᱟᱜ ᱜᱮ ᱪᱟᱥ ᱫᱚ ᱦᱩᱭᱩᱜ ᱜᱮᱭᱟ ᱾ ᱮᱜ ᱟᱫᱚ ᱡᱟᱹᱥᱛᱤ ᱫᱚ ᱱᱤᱛᱚᱜ ᱫᱚ, ᱡᱮᱢᱚᱱ ᱱᱤᱛᱚᱜ ᱫᱚ ᱵᱮᱸᱜᱟᱲ ᱠᱚᱞᱮ ᱪᱟᱥ ᱟᱠᱟᱫᱟ ᱱᱤᱛ ᱫᱚ ᱱᱚᱝᱠᱟ ᱯᱟᱹᱭᱠᱟᱹᱨ ᱠᱚ ᱦᱤᱡᱩᱜᱼᱟ, ᱵᱚᱲᱚ ᱵᱚᱲᱚ ᱜᱟᱹᱲᱰᱤ ᱦᱤᱡᱩᱜᱼᱟ᱾ ᱜᱟᱹᱰᱤ ᱛᱮ ᱠᱚ ᱤᱫᱤᱭᱟ ᱟᱨᱠᱤ ᱾
ᱟᱪᱪᱷᱟ᱾
ᱦᱳᱭ ᱚᱱᱟ ᱥᱟᱶᱛᱮ ᱵᱮᱸᱜᱟᱲ ᱤᱭᱟᱹ ᱵᱮᱸᱜᱟᱲ ᱥᱟᱶᱛᱮ ᱦᱮᱱᱟᱜ ᱟᱠᱟᱫᱟ ᱠᱚᱸᱰᱷᱟ ᱾
ᱚᱱᱟ ᱠᱚ ᱡᱟᱹᱥᱛᱤ ᱪᱟᱥ ᱦᱩᱭᱩᱜ ᱜᱮᱭᱟ, ᱡᱮᱢᱚᱱ ᱱᱚᱜᱼᱚᱭ ᱟᱥᱟᱬ ᱵᱚᱸᱜᱟ ᱫᱚ ᱱᱤᱭᱟᱹ ᱥᱤᱡᱤᱱ ᱨᱮᱫᱚ, ᱱᱚᱜᱼᱚᱭ ᱡᱮ ᱵᱮᱸᱜᱟᱲ ᱡᱟᱦᱟᱸ ᱥᱮᱫ ᱜᱟᱹᱲᱤ ᱦᱩᱭᱩᱜ ᱜᱮᱭᱟ ᱟᱞᱮ ᱱᱚᱛᱮ ᱟᱫᱚ ᱚᱱᱟ ᱵᱚᱲᱚ ᱵᱚᱲᱚ ᱡᱟᱦᱟᱸ ᱫᱚ ᱚᱱᱟ ᱜᱟᱹᱰᱤ ᱵᱚᱞᱛᱮ ᱚᱱᱟ ᱯᱤᱠᱟᱯ ᱜᱟᱹᱰᱤ ᱠᱚᱫᱚ ᱯᱩᱨᱟᱹ ᱯᱮᱨᱮᱡ ᱠᱟᱛᱮᱫ ᱪᱟᱞᱟᱜ ᱜᱮᱭᱟ᱾ ᱢᱤᱫ ᱫᱤᱱ ᱛᱮ ᱯᱮᱭᱟ ᱯᱚᱱᱮᱭᱟ ᱜᱟᱹᱰᱤ ᱯᱮᱨᱮᱡᱚᱜᱼᱟ, ᱛᱚ ᱟᱨᱚ ᱵᱮᱥᱤᱭᱟ ᱵᱚᱨᱚᱝ ᱾ ᱦᱮᱸ᱾
ᱟᱪᱪᱷᱟ ᱚᱱᱟ ᱮᱫᱮᱞ ᱥᱟᱝ ᱟᱨ ᱥᱤᱠᱮᱨ ᱠᱟᱸᱫᱟ ᱠᱚᱫᱚ ᱯᱮ ᱪᱟᱥ ᱜᱮᱭᱟ ᱥᱮ ᱵᱟᱝ ᱚᱱᱛᱮ?
ᱟᱨ ᱪᱮᱫ ᱞᱮᱠᱟ?
ᱥᱮᱠᱮᱨ ᱠᱟᱸᱫᱟ ᱠᱚ ᱢᱮᱛᱟᱜ ᱫᱚ ᱟᱞᱮᱥᱮᱫ ᱫᱚ ᱟᱨ ᱱᱚᱣᱟ ᱤᱭᱟᱹ ᱮᱫᱮᱞ ᱥᱟᱝ ᱾
ᱟᱜ ᱜᱚᱝᱠᱮ ᱚᱱᱟ ᱫᱚ ᱦᱟᱸᱜ ᱦᱮᱸ ᱠᱩᱠᱞᱤ ᱫᱚ ᱵᱤᱱ ᱫᱚ ᱦᱚᱸ ᱠᱮᱫᱟ, ᱢᱮᱱᱠᱷᱟᱱ ᱚᱱᱟ ᱡᱟᱦᱟᱸ ᱟᱯᱮ ᱥᱮᱫ ᱡᱟᱦᱟᱸ ᱠᱚ ᱢᱮᱱᱟ, ᱠᱤᱱᱛᱩ ᱟᱞᱤᱧ ᱵᱟᱹᱞᱤᱧ ᱵᱩᱡᱷᱟᱹᱣ ᱫᱟᱲᱮ ᱭᱟᱫᱟ ᱱᱚᱣᱟ ᱫᱚ ᱪᱮᱫ ᱡᱤᱱᱤᱥ ᱠᱟᱱᱟ ᱢᱮᱱ
ᱦᱳᱭ ᱥᱮᱠᱮᱨ ᱠᱟᱸᱫᱟ ᱫᱚ ᱱᱟᱹᱲᱤᱜᱼᱟ, ᱚᱱᱟ ᱫᱚ ᱚᱱᱟ ᱤᱭᱟᱹ ᱨᱮᱠᱚ ᱪᱟᱥᱟ ᱵᱚᱞᱮ ᱡᱮ ᱞᱮᱠᱟ ᱢᱟᱱᱮ ᱜᱩᱴᱩ ᱨᱮ ᱜᱮ᱾ ᱢᱚᱛᱞᱚᱵ ᱱᱟᱹᱲᱤᱜᱼᱟ ᱟᱨ ᱱᱟᱹᱲᱤ ᱠᱷᱚᱱ ᱢᱟᱱᱮ ᱢᱚᱴᱟ ᱢᱚᱴᱟ ᱱᱚᱝᱠᱟ ᱡᱤᱞᱤ ᱧᱚᱜᱼᱟ ᱢᱤᱫ ᱵᱤᱛᱟᱹ ᱜᱟᱱ ᱚᱠᱟ ᱢᱟᱱᱮ ᱫᱟᱜᱼᱟ ᱾ᱟᱨ ᱚᱱᱟ ᱫᱚ ᱛᱤᱠᱤ ᱠᱟᱛᱮ ᱡᱚᱢ ᱫᱚ ᱫᱚᱢᱮ ᱥᱤᱵᱤᱞ
ᱚᱼᱚ ᱡᱟᱦᱟᱸ ᱫᱚ ᱠᱤ ᱟᱹᱵᱤᱱ ᱠᱤ ᱥᱟᱝ ᱟᱞᱩ ᱫᱚ ᱵᱟᱝ, ᱡᱟᱦᱟᱸ ᱫᱚ ᱟᱵᱤᱱ ᱠᱤ ᱫᱟᱜ ᱟᱞᱩ ᱠᱚᱵᱮᱱ ᱞᱟᱹᱭ ᱦᱚᱪᱚᱭ ᱮᱫᱟ? ᱥᱮ ᱠᱤᱱᱵᱟ ᱟᱞᱩ ᱠᱚ ᱧᱟᱢᱚᱜ ᱜᱮᱭᱟ, ᱥᱟᱫᱟ ᱥᱟᱫᱟ ᱜᱮᱭᱟ ᱛᱚ ᱯᱳᱰ ᱯᱳᱰ ᱜᱮᱭᱟ ᱾
ᱦᱳᱭ ᱯᱳᱰ ᱵᱟᱞᱟ ᱢᱮᱱᱟᱜᱼᱟ᱾ ᱟᱨᱟ ᱠᱚ ᱦᱚᱸᱢ ᱟᱨᱟᱜ
ᱦᱮᱸ ᱦᱮᱸ ᱦᱮᱸ ᱵᱩᱡᱷᱟᱹᱣ ᱠᱮᱫᱟᱞᱤᱧ ᱵᱩᱡᱷᱟᱹᱣ ᱠᱮᱫᱟᱞᱤᱧ ᱾ᱱᱚᱣᱟ ᱪᱟᱥ ᱫᱚ ᱜᱚᱝᱠᱮ ᱟᱞᱮ ᱥᱮᱫ ᱫᱚ ᱵᱟᱝ ᱦᱩᱭᱩᱜ ᱜᱮᱭᱟ᱾ ᱟᱞᱮ ᱥᱮᱫ ᱫᱚ ᱚᱱᱠᱟᱱᱟᱜ ᱦᱟᱥᱟ ᱫᱚ ᱵᱟᱹᱱᱩᱜ ᱠᱟᱫᱟ᱾ ᱡᱟᱦᱟᱸ ᱫᱚ ᱚᱱᱟ ᱪᱟᱥ ᱦᱩᱭᱩᱜ ᱚᱱᱟ ᱫᱚ ᱢᱤᱫᱴᱮᱱ ᱵᱟᱹᱞᱤ ᱦᱟᱥᱟ ᱫᱚᱨᱠᱟᱨᱚᱜ-ᱟ ᱛᱚ, ᱠᱤᱪᱷᱩ ᱵᱟᱞᱤ ᱦᱟᱥᱟ ᱾
ᱦᱳᱭ, ᱚᱱᱟ ᱫᱚ ᱥᱮᱠᱮᱨ ᱠᱟᱸᱫᱟ ᱠᱚ ᱢᱮᱛᱟᱜᱼᱟ ᱟᱞᱮ ᱥᱮᱫ ᱫᱚ ᱾
ᱚ ᱟᱪᱪᱷᱟ ᱟᱪᱪᱷᱟ, ᱟᱞᱮ ᱥᱮᱫ ᱫᱚ ᱚᱱᱟ ᱫᱚ ᱢᱟ ᱢᱟᱱᱮ ᱡᱟᱦᱟ ᱟᱞᱩ ᱞᱮ ᱢᱮᱛᱟᱜ ᱠᱟᱱᱟ ᱟᱨᱠᱤ ᱢᱤᱫ ᱠᱟᱛᱷᱟ ᱛᱮᱫᱚ ᱫᱟᱜ ᱟᱞᱩ ᱥᱮ ᱫᱟᱜ ᱟᱞᱩ ᱫᱚ ᱵᱟᱝ ᱢᱟᱱᱮ ᱥᱟᱝ ᱟᱞᱩ ᱚᱱᱠᱟ ᱵᱷᱟᱵ ᱞᱮ ᱢᱮᱛᱟᱜ ᱠᱟᱱᱟ ᱟᱨᱠᱤ ᱾
ᱦᱮᱸ ᱦᱮᱸ ᱦᱮᱸ ᱟᱨ ᱟᱨ ᱫᱟᱨᱮᱜ-ᱟ ᱮᱫᱮᱞ ᱥᱟᱝ ᱫᱚ ᱫᱟᱨᱮᱜ-ᱟ ᱾
ᱟᱨ ᱜᱚᱝᱠᱮ ᱨᱚᱲ ᱵᱟᱝ ᱟᱸᱡᱚᱢᱚᱜ ᱠᱟᱱᱟ
ᱦᱚᱸ ᱢᱮᱱᱫᱟᱞᱤᱧ ᱥᱮ ᱥᱮᱠ ᱮᱫᱮᱞ ᱥᱟᱝ ᱫᱚ ᱡᱟᱦᱟᱸ ᱢᱮᱱᱟᱜ ᱫᱚ ᱚᱱᱟ ᱫᱚ ᱫᱟᱨᱮᱜᱼᱟ ᱾
ᱚ ᱟᱪᱪᱷᱟ ᱚᱱᱟ ᱫᱚ ᱪᱮᱫ ᱞᱮᱠᱟ ᱚᱱᱟ ᱫᱚ ᱠᱟᱹᱴᱤᱡ ᱜᱚᱝᱠᱮ ᱠᱟᱹᱴᱤᱡ ᱞᱟᱹᱭᱟᱜ ᱵᱤᱱᱥᱮ ᱾
ᱦᱳᱭ ᱚᱱᱟᱫᱚ ᱥᱟᱠᱟᱢᱚᱜᱼᱟ ᱱᱚᱝᱠᱟ ᱫᱟᱨᱮ ᱨᱮᱜᱮ ᱟᱨ ᱚᱛ ᱨᱮᱫᱚ ᱫᱟᱜᱼᱟ ᱾ ᱡᱮᱞᱮᱧ ᱡᱮᱞᱤᱧ ᱫᱟᱜᱼᱟ ᱚᱱᱟ ᱫᱚ ᱢᱚᱴᱟ ᱢᱚᱴᱟ ᱾
ᱟᱪᱪᱷᱟ ᱟᱪᱪᱷᱟ
ᱦᱳᱭ ᱚᱱᱟ ᱦᱚᱸ ᱵᱟᱡᱟᱨ ᱨᱮ ᱟᱹᱰᱤ ᱰᱤᱢᱟᱱᱰ ᱢᱮᱱᱟᱜᱼᱟ ᱟᱨ ᱡᱚᱢ ᱦᱚᱸ ᱟᱹᱰᱤ ᱥᱤᱵᱤᱞ ᱜᱮᱭᱟ ᱵᱚᱞᱮ ᱛᱤᱠᱤ ᱠᱟᱛᱮ
ᱦᱮᱸ ᱜᱚᱝᱠᱮ ᱦᱮᱸ ᱟᱵᱚ ᱱᱚᱜ ᱚᱭ ᱡᱟᱦᱟᱸ ᱛᱤᱱᱟᱹᱜ ᱟᱵᱚ ᱨᱮᱸᱜᱮᱡ ᱢᱟᱹᱱᱢᱤ ᱥᱮ ᱨᱮᱸᱜᱮᱡ ᱦᱚᱲ ᱦᱮᱱᱟᱜ ᱵᱚᱱᱟ ᱛᱚ ᱟᱵᱚ ᱚᱠᱟᱞᱮᱠᱟ ᱵᱚᱱ ᱪᱟᱥ ᱞᱮᱠᱷᱟᱡ ᱥᱮ ᱚᱠᱟ ᱪᱮᱫ ᱵᱚᱱ ᱵᱮ ᱪᱮᱫ ᱞᱮᱠᱟ ᱟᱵᱚ ᱢᱤᱫᱴᱮᱱ ᱯᱚᱠᱷᱤᱮᱴ ᱥᱮ ᱵᱷᱟᱜᱤ ᱠᱟᱹᱣᱰᱤ ᱵᱚᱱ ᱧᱟᱢ ᱫᱟᱲᱮᱭᱟᱜᱼᱟ
ᱦᱳᱭ ᱚᱱᱟ ᱵᱮᱵᱽᱥᱟ ᱫᱚ ᱡᱚᱛᱚᱣᱟᱜ ᱜᱮᱞᱤᱧ ᱠᱩᱥᱤᱭᱟᱜ ᱜᱮᱭᱟ ᱵᱚᱞᱮ ᱟᱞᱤᱧ ᱫᱚ ᱟᱨ ᱡᱩᱫᱤ ᱡᱩᱫᱤᱵᱚᱱ ᱢᱮᱱ ᱞᱮᱠᱷᱟᱡ ᱱᱚᱣᱟ ᱡᱩᱫᱤ ᱟᱛᱳ ᱨᱮᱵᱚᱱ ᱛᱟᱦᱮᱱ ᱠᱷᱟᱱ
ᱦᱮᱸ ᱦᱮᱸ
ᱠᱷᱟᱱ ᱟᱛᱳ ᱨᱮ ᱠᱷᱟᱡ ᱫᱚ ᱟᱵᱚ ᱫᱚ ᱥᱟᱠᱥᱚᱵᱽᱡᱤ ᱠᱚᱦᱚᱸ ᱵᱮᱵᱽᱥᱟ ᱠᱟᱛᱮᱫ ᱫᱚᱢᱮ ᱯᱚᱭᱥᱟ ᱥᱟ ᱦᱤᱡᱩᱜ ᱠᱟᱱᱟ
ᱟᱪᱪᱷᱟ
ᱡᱟᱦᱟᱸ ᱠᱚ ᱟᱹᱞᱩ ᱠᱚ ᱵᱮᱸᱜᱟᱲ ᱠᱚ ᱥᱮ ᱱᱚᱣᱟ ᱵᱩᱴᱵᱩᱴᱤ ᱥᱮ ᱢᱟᱹᱨᱤᱪ ᱚᱱᱟ ᱠᱚᱦᱚᱸ ᱵᱮᱵᱽᱥᱟ ᱟᱹᱰᱤ ᱵᱮᱥ ᱜᱮᱭᱟ ᱵᱚᱞᱮ ᱵᱟᱡᱟᱨ ᱨᱮᱫᱚ ᱰᱷᱮᱨ ᱧᱚᱜ ᱛᱮᱢ ᱟᱹᱠᱷᱨᱤᱧᱟ ᱟᱨ ᱟᱹᱛᱳ ᱨᱮᱫᱚ ᱠᱚᱢ ᱧᱚᱜ ᱛᱮᱢ ᱧᱟᱢᱟ ᱛᱚ ᱚᱱᱟ ᱵᱟᱫ ᱠᱟᱛᱮᱜ ᱮᱴᱟᱜ ᱠᱚ ᱚᱝᱠᱟᱱᱟᱜ ᱵᱮᱵᱽᱥᱟ ᱢᱮᱱᱟᱜᱼᱟ ᱦᱩᱲᱩ ᱠᱚ ᱥᱮ ᱱᱚᱣᱟ ᱛᱩᱲᱤ ᱛᱤᱞᱢᱤᱧ ᱚᱱᱟ ᱠᱚᱦᱚᱸ ᱵᱚᱞᱮ ᱵᱮᱵᱽᱥᱟ ᱛᱮᱫᱚ
ᱦᱳᱭ ᱟᱫᱚ ᱮᱸ ᱟᱫᱚ ᱚᱱᱟᱜᱮ ᱢᱟᱱᱮ ᱚᱠᱟᱴᱟᱜ ᱵᱮᱱ ᱪᱚᱭᱮᱥᱟ ᱥᱮ ᱱᱩ ᱠᱩ ᱥᱤᱢ ᱥᱩᱠᱨᱤ ᱠᱩ ᱵᱮᱵᱽᱥᱟ ᱠᱚᱦᱚᱸ ᱫᱚᱢᱮ ᱯᱚᱭᱥᱟ ᱢᱮᱱᱟᱜᱼᱟ ᱢᱟᱱᱮ
ᱦᱮᱸ ᱟᱫᱚ ᱜᱚᱝᱠᱮ ᱡᱮᱢᱚᱱ ᱥᱩᱠᱨᱤ ᱫᱚ ᱟᱹᱞᱤᱧ ᱫᱚ ᱱᱚᱣᱟ ᱜᱮ ᱯᱨᱚᱯᱷᱮᱴ ᱞᱤᱧ ᱵᱩᱡᱷᱟᱹᱣᱟ ᱡᱟᱦᱟᱸ ᱫᱚ ᱡᱮᱢᱚᱱ ᱩᱱᱠᱩ ᱫᱚ ᱵᱚᱪᱷᱚᱨ ᱨᱮ ᱵᱟᱨ ᱫᱷᱟᱣ ᱠᱚ ᱦᱚᱯᱚᱱ ᱠᱚᱣᱟ ᱥᱮ
ᱦᱮᱸ
ᱢᱮᱱᱠᱷᱟᱱ ᱧᱮᱞ ᱵᱤᱱ ᱢᱮᱴᱮᱱ ᱢᱮᱴᱮᱱ ᱦᱚᱯᱚᱱ ᱨᱮᱭᱟᱜ ᱫᱟᱢ ᱥᱟᱲᱮ ᱯᱮ ᱥᱟᱭ ᱢᱟᱱᱮ ᱥᱟᱲᱮ ᱛᱤᱱ ᱦᱟᱡᱟᱨ ᱴᱟᱠᱟ ᱥᱮ ᱩᱱᱟᱹᱜ ᱠᱟᱛᱮ ᱦᱮᱸ ᱥᱟᱲᱮ ᱛᱤᱱ ᱦᱟᱡᱟᱨ ᱪᱚᱞᱞᱤᱥ ᱪᱟᱨ ᱦᱟᱡᱟᱨ ᱚᱱᱠᱟ ᱮᱠᱫᱚᱢ ᱮᱠᱫᱚᱢ ᱢᱟᱱᱮ ᱮᱢᱱᱤ ᱛᱮᱜᱮ ᱡᱮᱢᱚᱱ ᱱᱚᱜ ᱱᱚᱝᱠᱟᱱᱟᱜ ᱵᱷᱟᱜ ᱦᱮᱱᱟᱜ ᱛᱟᱠᱚᱣᱟ ᱠᱚᱢ ᱵᱮᱥᱤ ᱨᱮᱱᱟᱜ ᱫᱟᱢ ᱦᱮᱱᱟᱜ ᱛᱟᱠᱚᱣᱟ ᱡᱟᱦᱟᱸ ᱫᱚ ᱯᱟᱴᱷᱤ ᱥᱩᱠᱨᱤᱭᱟᱜ ᱫᱟᱢ ᱢᱤᱫ ᱨᱚᱠᱚᱢ ᱟᱨ ᱠᱩᱰᱩ ᱥᱩᱠᱨᱤᱭᱟᱜ ᱫᱟᱢ ᱢᱤᱫ ᱨᱚᱠᱚᱢ
ᱦᱳᱭ
ᱟᱨ ᱚᱸᱰᱮ ᱠᱷᱚᱱᱟᱜ ᱦᱚᱸ ᱵᱷᱟᱜᱤ ᱜᱮ ᱴᱟᱠᱟ ᱵᱚᱱ ᱨᱳᱡᱽᱜᱟᱨ ᱫᱟᱲᱮᱭᱟᱜᱼᱟ ᱟᱨ ᱡᱮᱢᱚᱱ ᱥᱤᱢ ᱦᱚᱸ ᱡᱮᱢᱚᱱ ᱚᱸᱰᱮ ᱠᱷᱚᱱᱟᱜ ᱦᱚᱸ ᱡᱮᱢᱚᱱ ᱵᱷᱟᱜᱤ ᱜᱮᱵᱚᱱ ᱨᱳᱡᱽᱜᱟᱨ ᱫᱟᱲᱮᱭᱟᱜᱼᱟ ᱥᱤᱢ ᱦᱚᱸ ᱡᱩᱫᱤ ᱢᱤᱫᱴᱮᱱ ᱥᱤᱢ ᱡᱩᱫᱤ ᱛᱟᱦᱮᱱ ᱛᱟᱵᱤᱱᱟᱭ ᱡᱟᱦᱟᱸ ᱫᱚ ᱢᱚᱴᱟᱢᱩᱴᱤ ᱡᱩᱫᱤ ᱚᱡᱳᱱ ᱨᱮ ᱦᱩᱭᱮᱱ ᱜᱮ ᱫᱩ ᱛᱤᱱ ᱠᱤᱞᱳ ᱛᱟᱦᱚᱞᱮ ᱩᱱᱤᱭᱟᱜ ᱢᱚᱴᱟᱢᱩᱴᱤ ᱯᱟᱸᱥᱚ ᱴᱟᱠᱟ ᱮᱱᱛᱮᱫ ᱢᱮᱱᱮ ᱠᱷᱩᱪᱨᱟᱹ ᱳᱡᱳᱱ ᱟᱨᱠᱤ ᱡᱟᱦᱟᱸ ᱫᱚ ᱢᱤᱫ ᱠᱮᱡᱤ ᱨᱮ ᱯᱟᱸᱪᱥᱚ ᱴᱟᱠᱟ ᱥᱮ ᱪᱷᱚᱥᱚ ᱴᱟᱠᱟ ᱦᱟᱛᱟᱣ ᱚᱠᱚᱭ ᱚᱠᱟ ᱥᱮᱜ ᱟᱞᱮ ᱥᱮᱜ ᱫᱚ ᱡᱮᱢᱚᱱ ᱥᱟᱲᱮ ᱯᱟᱸᱪᱥᱚ ᱦᱚᱸᱠᱚ ᱦᱟᱛᱟᱣ ᱜᱮᱭᱟ ᱯᱟᱸᱪᱥᱚ ᱦᱚᱸᱠᱚ ᱦᱟᱛᱟᱣ ᱜᱮᱭᱟ ᱟᱨᱠᱤ ᱵᱟᱨ ᱠᱚᱢᱛᱮ ᱦᱮᱱᱟᱜ ᱠᱟᱫᱟ ᱦᱳᱭ ᱩᱱᱠᱩ ᱦᱚᱸ ᱡᱩᱫᱤ ᱚᱱᱠᱟ ᱡᱩᱤ ᱦᱩᱭᱩᱜ ᱛᱟᱢᱟ ᱥᱮ ᱩᱱᱠᱩ ᱴᱷᱮᱱ ᱠᱷᱚᱱᱟᱜ ᱞᱟᱵᱷ ᱯᱚᱭᱥᱟᱭᱟ ᱠᱤᱢᱵᱟ ᱥᱟᱺᱰᱤ ᱥᱤᱢ ᱡᱟᱦᱟᱸ ᱫᱚᱞᱤᱧ ᱢᱮᱛᱟ ᱠᱚᱣᱟ ᱩᱱᱠᱩ ᱦᱚᱸ ᱡᱮᱢᱚᱱ ᱡᱩᱫᱤ ᱠᱟᱹᱡ ᱵᱷᱟᱜᱮ ᱧᱚᱜ ᱜᱮᱭᱟᱭ ᱠᱟᱹᱡ ᱩᱥᱩᱞ ᱧᱚᱜ ᱜᱮᱛᱟᱭᱟ ᱡᱟᱸᱜᱟ ᱠᱚᱦᱚᱸ ᱴᱷᱤᱠ ᱜᱮ ᱢᱚᱴᱟ ᱧᱚᱜ ᱥᱮ ᱟᱨᱠᱤ ᱩᱱᱤᱫᱚ ᱢᱟᱱᱮ ᱩᱱᱤᱭᱟᱜ ᱰᱤᱢᱟᱱᱰ ᱫᱚ ᱟᱹᱰᱤ ᱵᱮᱥᱤ ᱛᱟᱦᱮᱱᱟ ᱠᱤᱝᱵᱟ ᱢᱤᱫᱴᱮᱱ-ᱢᱤᱫᱴᱮᱱ ᱥᱤᱢ ᱨᱮᱱᱟᱜ ᱫᱟᱢ ᱦᱚᱸ ᱚᱱᱠᱟ ᱨᱟᱠᱟᱵ ᱜᱮᱭᱟ ᱛᱤᱨᱤᱥ ᱦᱟᱡᱟᱨ, ᱪᱚᱞᱞᱤᱥ ᱦᱟᱡᱟᱨ ᱢᱤᱫᱴᱮᱱ- ᱢᱤᱫᱴᱮᱱ ᱥᱤᱢᱟᱜ ᱫᱟᱢ ᱦᱚᱸ ᱨᱟᱠᱟᱵ ᱜᱮᱭᱟ᱾
ᱟᱪᱷᱟ ᱦᱳᱭ ᱟᱪᱷᱟ ᱩᱱᱠᱩ ᱜᱟᱭᱟ ᱥᱤᱢ ᱢᱟ ᱟᱨᱦᱚᱸ ᱫᱚᱢᱮ ᱠᱚ ᱫᱟᱢᱚᱜ ᱫᱚ
ᱦᱳᱭ-ᱦᱳᱭ-ᱦᱳᱭ
ᱜᱟᱭᱟ ᱠᱚ ᱢᱮᱛᱟᱣᱟ ᱠᱚᱣᱟ ᱟᱯᱮ ᱥᱮᱫ ᱫᱚ?
ᱦᱮᱸᱻᱦᱮᱸ ᱢᱟᱱᱮ ᱜᱟᱭᱟ ᱥᱤᱢ ᱡᱟᱦᱟᱸ ᱠᱟᱛᱷᱟ ᱵᱤᱱ ᱞᱟᱹᱭ ᱠᱮᱫᱟ ᱚᱱᱟ ᱫᱚ ᱚᱠᱟ ᱞᱮᱠᱟᱱ ᱥᱤᱢ ᱠᱟᱛᱷᱟ ᱵᱤᱱ ᱞᱟᱹᱭ ᱚᱪᱚ ᱠᱮᱫᱟ
ᱦᱳᱭ ᱱᱩᱠᱩ ᱫᱚ ᱠᱷᱟᱹᱥᱤ ᱥᱤᱢ ᱜᱮ ᱵᱚᱞᱮ ᱡᱟᱦᱟᱸ ᱫᱚ ᱢᱟᱱᱮ ᱟᱹᱣᱨᱤ ᱥᱟᱺᱰᱤᱜ ᱨᱮ ᱩᱱᱤ ᱫᱚᱠᱚ ᱠᱷᱟᱹᱥᱤᱭᱭᱟ
ᱚᱸ
ᱠᱷᱟᱹᱥᱤ ᱞᱮᱠᱷᱟᱱ ᱫᱚ ᱩᱱᱤ ᱩᱱᱤᱫᱚ ᱟᱫᱚ ᱫᱚ ᱜᱟᱭᱟᱜᱼᱟᱭ
ᱚ ᱟᱪᱷᱟ- ᱟᱪᱷᱟ ᱟᱨ ᱠᱷᱟᱹᱥᱤ ᱠᱚ ᱟᱠᱚ ᱠᱷᱟᱹᱥᱤ ᱠᱚ ᱠᱷᱟᱹᱥᱤ ᱠᱚᱣᱟ ᱠᱚ ᱥᱮ ᱪᱮᱫ ᱚᱱᱟᱫᱚ ᱦᱟᱸᱜ ᱵᱟᱹᱞᱤᱧ ᱵᱟᱲᱟᱭᱟ ᱟᱞᱮ ᱥᱮᱫ ᱫᱚ ᱵᱟᱝᱠᱚ ᱠᱷᱟᱹᱥᱤ ᱠᱚᱜᱮᱭᱟ ᱛᱚ
ᱟᱪᱷᱟ
ᱟᱫᱚ ᱜᱚᱝᱠᱮ ᱩᱱᱠᱩ ᱫᱚ ᱚᱠᱟ ᱞᱮᱠᱟ ᱠᱚ ᱠᱷᱟᱹᱥᱤ ᱠᱚᱣᱟ ᱥᱤᱢ ᱢᱮᱨᱚᱢ ᱞᱮᱠᱟᱜᱮ ᱥᱮ ᱟᱠᱟ ᱞᱮᱠᱟ?
ᱥᱤᱢ ᱢᱮᱨᱚᱜ ᱢᱮᱨᱚᱢ-ᱢᱮᱨᱚᱢ ᱞᱮᱠ ᱚᱝᱠᱟ ᱫᱚ ᱵᱟᱝᱜᱮ ᱦᱚᱞᱮ ᱩᱝᱠᱩ ᱥᱩᱠᱨᱤ ᱞᱮᱠᱟᱜᱮ ᱥᱩᱠᱨᱤ ᱡᱟᱦᱟᱸ ᱛᱚ ᱠᱷᱟᱹᱥᱤ ᱠᱚᱫᱚ?
ᱦᱮᱸᱻᱦᱮᱸ ᱦᱮᱸᱻ
ᱚᱝᱠᱟ ᱜᱮ ᱢᱟᱱᱮ ᱠᱚ ᱜᱮᱫ ᱠᱚᱣᱟ
ᱦᱮᱸᱻᱦᱮᱸᱻᱦᱮᱸᱻ
ᱜᱮᱫ ᱠᱟᱛᱮᱫ ᱩᱱᱤᱭᱟᱜ ᱡᱟᱦᱟᱸ ᱟᱱᱰᱟ ᱢᱮᱱᱟᱜᱼᱟ ᱵᱷᱤᱛᱨᱤ ᱨᱮ ᱚᱱᱟ ᱠᱚ ᱳᱰᱳᱜᱟ
ᱦᱮᱸᱻᱦᱮᱸᱻᱦᱮᱸᱻ
ᱟᱨᱚ ᱠᱚ ᱥᱤᱞᱟᱹᱭ ᱠᱟᱜᱼᱟ ᱚᱸᱰᱮ ᱫᱚ ᱟᱨ ᱨᱟᱱ ᱠᱚ ᱞᱟᱜᱟᱣᱟᱜᱼᱟ ᱱᱮᱛᱟᱨ ᱫᱚ ᱩᱱᱤ ᱫᱚ ᱠᱷᱟᱹᱥᱤᱭᱱᱟ ᱛᱚ ᱚᱱᱛᱮᱫᱚ ᱦᱚᱭ ᱵᱚᱪᱷᱚᱨ ᱫᱤᱱ ᱛᱮᱜᱮ ᱟᱭᱢᱟ ᱯᱚᱭᱥᱟᱢ ᱱᱤᱭᱟᱹ ᱴᱷᱮᱜ ᱫᱚ
ᱵᱟᱝ ᱟᱸᱡᱚᱢ ᱴᱷᱤᱠᱟᱹᱜ ᱠᱟᱱᱟ
ᱪᱟᱨ, ᱯᱟᱸᱪ ᱠᱤᱞᱳ ᱠᱚ ᱛᱤᱭᱟᱹᱠᱟ
ᱟᱪᱷᱟ-ᱟᱪᱷᱟ
ᱟᱨ ᱥᱩᱠᱨᱤ ᱦᱚᱸᱠᱚ ᱠᱷᱟᱹᱥᱤ ᱠᱚᱜᱮᱭᱟ ᱥᱮ ᱦᱮᱸᱥᱮ
ᱦᱮᱸᱻ ᱦᱮᱸ, ᱦᱮᱸᱻ ᱦᱮᱸᱻᱦᱮᱸᱻ ᱥᱩᱠᱨᱤ ᱠᱚ ᱠᱷᱟᱹᱥᱤ ᱠᱚᱜᱮᱭᱟ ᱰᱟᱝᱨᱤ, ᱥᱩᱠᱨᱤ ᱱᱩᱠᱩ ᱠᱚᱜᱮ ᱥᱮᱛᱟ ᱠᱚᱦᱚᱸ ᱠᱚ ᱠᱷᱟᱹᱥᱤ ᱠᱚ ᱜᱮᱭᱟ ᱢᱮᱱᱠᱷᱟᱱ ᱡᱟᱦᱟᱸ ᱞᱮᱠᱟ ᱥᱤᱢ ᱢᱤᱢ ᱵᱤᱱ ᱞᱟᱹᱭ ᱦᱚᱪᱚ ᱠᱮᱫᱟ
ᱟᱫᱚ ᱟᱞᱟᱜᱽ-ᱟᱞᱟᱜᱽ ᱛᱟᱹᱨᱤᱠᱟᱛᱮ ᱚᱱᱮ ᱠᱚ ᱠᱷᱟᱹᱥᱤ ᱠᱚᱣᱟ ᱵᱚᱞᱮ ᱱᱮᱛᱟᱨ ᱢᱟ ᱵᱤᱡᱤ ᱠᱚᱛᱮ ᱦᱚᱸ ᱥᱟᱠᱚ ᱠᱷᱟᱹᱥᱤ ᱠᱚᱜᱮᱭᱟ
ᱦᱳᱭ-ᱦᱳᱭ ᱟ
ᱴᱷᱤᱠ ᱴᱷᱤᱠ ᱜᱮᱭᱟ ᱟᱫᱚ ᱯᱚᱭᱥᱟ ᱫᱚ ᱵᱚᱞᱮ ᱢᱮᱱ ᱜᱟᱱᱚᱜᱼᱟ ᱟᱵᱚᱣᱟᱜ ᱢᱮᱫ ᱥᱟᱢᱟᱝ ᱨᱮᱜᱮ ᱢᱮᱱᱟᱜᱼᱟ ᱾ ᱟᱫᱚ ᱟᱵᱚ ᱢᱟᱱᱮ ᱠᱟᱹᱢᱤ ᱠᱟᱹᱴᱤᱜ ᱵᱚᱱ ᱵᱟᱰᱟᱭ ᱞᱮᱠᱷᱟᱱ
ᱢᱮᱱᱠᱷᱟᱱ ᱟᱵᱚ ᱵᱟᱵᱚᱱ ᱵᱟᱰᱟᱭ ᱜᱮᱭᱟ ᱡᱮ ᱱᱚᱣᱟ ᱠᱷᱚᱱᱟᱜ ᱯᱚᱭᱥᱟ ᱧᱟᱢᱚᱜᱼᱟ ᱢᱮᱱᱛᱮ
ᱦᱟᱭ
ᱚᱱᱟ ᱡᱩᱫᱤ ᱵᱚᱱ ᱵᱟᱰᱟᱭ ᱠᱮᱭᱟ ᱦᱚᱭᱛᱚ ᱟᱹᱰᱤ ᱜᱟᱱ ᱜᱮ ᱯᱚᱭᱥᱟ ᱫᱚᱵᱚᱱ ᱨᱳᱡᱽᱜᱟᱨ ᱫᱟᱲᱮ ᱠᱮᱭᱟ ᱦᱮᱸᱥᱮ ᱾
ᱦᱚᱭ
ᱟᱨ ᱛᱟᱦᱚᱞᱮ ᱜᱚᱝᱠᱮ ᱟᱯᱮ ᱥᱮᱫ ᱫᱚ ᱦᱩᱲᱩ ᱪᱟᱥ ᱫᱚ ᱛᱤᱱ ᱫᱷᱟᱣ ᱦᱩᱭᱩᱜ ᱜᱮᱭᱟ?
ᱦᱩᱲᱩ ᱫᱚ ᱵᱟᱨ ᱫᱷᱟᱣ ᱫᱚ ᱢᱟᱱᱮ ᱦᱳᱭ ᱵᱟᱲᱟᱜ ᱜᱮᱭᱟ ᱾ ᱡᱟᱹᱥᱛᱤ ᱫᱚ ᱟᱨ ᱵᱟᱝᱠᱷᱟᱱ ᱢᱤᱫ ᱫᱚᱢ ᱜᱮ ᱾
ᱚ ᱟᱪᱪᱷᱟ ᱟᱪᱪᱷᱟ ᱛᱟᱦᱚᱞᱮ ᱟᱯᱮ ᱥᱮᱱ ᱱᱟᱸᱜ ᱦᱩᱲᱩ ᱠᱚᱨᱮᱱᱟᱜ ᱧᱩᱛᱩᱢ ᱫᱚ ᱪᱮᱫ ᱢᱟᱱᱮ ᱪᱮᱫ ᱪᱮᱫ ᱦᱩᱲᱩ ᱠᱚᱯᱮ ᱪᱟᱥ ᱜᱮᱭᱟ?
ᱦᱮᱸ ᱱᱚᱛᱮ ᱫᱚ ᱟᱞᱮ ᱫᱚ ᱡᱟᱦᱟᱸ ᱡᱟᱦᱟᱸ ᱦᱩᱲᱩ ᱠᱚᱞᱮ ᱪᱟᱥᱮᱫ ᱠᱟᱱᱟ ᱚᱱᱟ ᱠᱚ ᱦᱩᱲᱩ ᱨᱮᱭᱟᱜ ᱧᱩᱛᱩ ᱧᱩᱛᱩᱢ ᱫᱚ ᱦᱩᱭᱩᱜ ᱠᱟᱱᱟ ᱡᱮᱞᱮᱠᱟ ᱫᱩᱛ ᱠᱚᱞᱚᱢ ᱠᱚ ᱢᱮᱛᱟᱜᱼᱟ, ᱨᱚᱧᱡᱤᱛ ᱠᱚ ᱢᱮᱛᱟᱜᱼᱟ ᱾ ᱥᱮ ᱱᱚᱣᱟ ᱵᱷᱳᱠ ᱦᱳᱲᱳᱞᱮ ᱢᱮᱛᱟᱜᱼᱟ, ᱟᱨᱟᱜ ᱦᱳᱲᱳ ᱠᱚ ᱢᱮᱛᱟᱜᱼᱟ, ᱟᱨ ᱱᱚ ᱟᱸ ᱤᱭᱟᱹ ᱠᱚ ᱢᱮᱛᱟᱜ ᱠᱟᱱᱟ ᱨᱚᱜ ᱪᱮᱫ ᱠᱚ ᱢᱮᱛᱟᱜ ᱠᱟᱱᱟ ᱪᱮᱛᱱᱟ ᱥᱚᱨᱱᱟ, ᱥᱚᱨᱱᱟ ᱡᱟᱦᱟᱸ ᱢᱮᱱᱟᱜ ᱫᱚ ᱦᱚᱭ ᱚᱱᱟ
ᱦᱮᱸ
ᱟᱨ ᱟᱯᱮ ᱥᱮᱫ ᱫᱚ?
ᱦᱟᱸ ᱢᱟᱱᱮ ᱟᱞᱮᱥᱮᱜ
ᱦᱳᱭ
ᱟᱞᱮ ᱥᱮᱫ ᱫᱚ ᱡᱟᱦᱟᱸ ᱫᱚ ᱡᱟᱦᱟᱸ ᱫᱚᱠᱚ ᱢᱮᱛᱟᱜ ᱠᱟᱱᱟ ᱚᱱᱮ ᱪᱮᱫ ᱠᱚ ᱢᱮᱱᱟ ᱥᱚᱨᱱᱚ ᱦᱳᱲᱳ ᱵᱮᱵᱤ ᱤᱜᱟᱨᱚ ᱦᱮᱥᱮ, ᱛᱟᱯᱚᱨᱮ ᱫᱷᱩᱛ ᱦᱳᱲᱳ ᱡᱟᱦᱟᱸ ᱫᱚ ᱜᱷᱩᱴᱩ ᱟᱨ ᱜᱷᱩᱴᱩ ᱠᱚᱠᱚ ᱪᱟᱥᱟ ᱾ ᱦᱳᱭ ᱚᱱᱟ ᱜᱮᱠᱚ ᱢᱮᱛᱟᱜ ᱠᱟᱱᱟ ᱾ ᱛᱟᱦᱚᱞᱮ ᱜᱚᱝᱠᱮ ᱛᱟᱦᱚᱞᱮ ᱱᱚᱜ ᱚᱭ ᱡᱮ ᱟᱞᱮ ᱱᱚᱛᱮ ᱛᱟᱦᱚᱞᱮ ᱯᱟᱴᱟᱵᱤᱸᱫᱟᱹ ᱧᱮᱧᱮᱞ ᱠᱚᱵᱤᱱ ᱦᱮᱡ ᱟᱠᱟᱱᱟ ᱥᱮ ᱵᱟᱝ?
ᱚᱱᱛᱮ ᱫᱚ ᱥᱮᱱ ᱵᱟᱲᱟ ᱵᱟᱝ ᱦᱩᱭ ᱠᱟᱱᱟ ᱾
ᱟᱪᱪᱷᱟ ᱯᱟᱴᱟᱵᱤᱸᱫᱟᱹ ᱵᱮᱱ ᱟᱸᱡᱚᱢ ᱵᱟᱲᱟ ᱠᱟᱜ-ᱟ ᱥᱮ ᱵᱟᱝ? ᱦᱳᱭ ᱯᱟᱴᱟᱵᱤᱸᱫᱟᱹ ᱫᱚ ᱦᱟᱸᱜ ᱟᱞᱮ ᱱᱚᱣᱟ ᱥᱩᱨ ᱨᱮᱜᱮ ᱠᱟᱱᱟ ᱟᱨ ᱡᱟᱦᱟ ᱫᱚ
ᱟᱨ ᱱᱚᱸᱰᱮ ᱡᱩᱫᱤ ᱧᱮᱞᱚᱜ ᱦᱤᱡᱩᱜᱼᱟᱵᱮᱱ ᱟᱹᱰᱤ ᱨᱚᱠᱚᱢᱟᱜ ᱦᱚᱭᱛᱚ ᱵᱤᱱ ᱧᱟᱢᱟ ᱥᱟᱯᱟᱵ ᱠᱚ ᱟᱵᱚ ᱥᱟᱱᱛᱟᱲ-ᱟ ᱾ ᱟᱫᱚ ᱮᱱᱮᱡ ᱥᱮᱨᱮᱧ ᱨᱮᱭᱟᱜ ᱡᱮᱢᱚᱱ ᱴᱟᱢᱟᱠ ᱛᱩᱢᱫᱟᱜ ᱠᱚ ᱦᱮᱸᱥᱮ
ᱦᱮᱸ ᱦᱮᱸ ᱦᱚᱭ ᱴᱷᱤᱠ ᱾
ᱮᱠᱫᱚᱢ ᱚᱱᱟ ᱠᱚ ᱦᱟᱸᱜ ᱛᱟᱦᱮᱱ ᱜᱮᱭᱟ ᱚᱸᱰᱮ ᱠᱚ ᱢᱟᱱᱮ ᱠᱚ ᱟᱠᱷᱨᱤᱧ